ᱦᱮᱞᱳ ᱜᱚᱝᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ। ᱤᱧᱟᱹᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ।
ᱟᱪᱪᱷᱟ ᱟᱪᱪᱷᱟ ᱛᱟᱦᱟᱞᱮ ᱪᱮᱫ ᱮᱢ ᱪᱤᱠᱟᱹᱭᱮᱫᱟ?
ᱪᱤᱠᱟᱹ ᱵᱚᱞᱛᱮ ᱮᱸᱻ ᱫᱟᱬᱟ ᱵᱟᱲᱟ ᱠᱚ ᱦᱩᱭᱩᱜ ᱠᱟᱱᱟ ᱱᱚᱜ ᱚᱭ ᱡᱚᱢ ᱵᱟᱲᱟ ᱠᱟᱛᱮᱜ᱾
ᱟᱪᱪᱷᱟ᱾
ᱟᱪᱪᱷᱟ ᱜᱚᱝᱠᱮ ᱟᱢ ᱛᱟᱦᱟᱞᱮ ᱪᱮᱫ ᱮᱢ ᱪᱤᱠᱟᱹᱭᱮᱫᱟ ᱱᱤᱛᱚᱜ?
ᱤᱧ ᱫᱚ ᱪᱤᱠᱟᱹ ᱫᱚ ᱵᱟᱝ ᱱᱚᱜᱚᱭ ᱫᱩᱲᱩᱵ ᱠᱟᱱᱤᱧ।
ᱟᱪᱪᱷᱟ ᱦᱮᱸ᱾
ᱛᱟᱦᱟᱞᱮ ᱜᱚᱝᱠᱮ ᱛᱟᱦᱟᱞᱮ ᱪᱮᱫ ᱠᱚᱫᱚ ᱩᱛᱩ ᱦᱩᱭ ᱮᱱᱟ ᱥᱮ ᱪᱮᱫ ᱠᱚᱢ ᱡᱚᱢ ᱠᱮᱫᱟ?
ᱩᱛᱩ ᱫᱚ ᱱᱟᱦᱟᱜ ᱫᱟᱠᱟ ᱫᱚ ᱟᱹᱣᱨᱤ ᱡᱚᱢᱟ ᱟᱫᱚ ᱩᱛᱩ ᱫᱚ ᱤᱧᱜᱤᱧ ᱟᱹᱜᱩ ᱠᱟᱜᱼᱟ ᱦᱟᱱᱟ
ᱜᱚᱢᱠᱮ ᱱᱤᱛᱚᱜ ᱢᱟ ᱵᱳᱨᱵᱚᱴᱤ, ᱵᱮᱸᱜᱟᱲ᱾ ᱦᱚᱸᱜ ᱚᱱᱟ ᱠᱚᱜᱮᱞᱮ ᱵᱷᱟᱹᱡᱤ ᱟᱠᱟᱜ ᱛᱮ ᱫᱟᱜ ᱢᱟᱲᱤ ᱟᱠᱟᱜᱼᱟ ᱞᱮ᱾
ᱟᱪᱪᱷᱟ᱾ ᱛᱟᱦᱚᱞᱮ ᱜᱚᱝᱠᱮ ᱟᱯᱮ ᱥᱮᱫ ᱫᱚ ᱪᱤᱞᱤ ᱡᱤᱵᱽ ᱡᱤᱭᱟᱹᱞᱤ ᱠᱚ ᱟᱯᱮ ᱟᱹᱛᱩ ᱴᱚᱞᱟ ᱥᱮᱜ ᱠᱚ ᱧᱮᱞ ᱧᱟᱢᱚᱜᱼᱟ᱾
ᱟᱞᱮ ᱟᱹᱛᱩ ᱫᱚ ᱚᱱᱟ ᱛᱟ ᱯᱩᱥᱤ ᱟᱨ ᱩᱝᱠᱩ ᱛᱳᱭᱳ
ᱦᱩ ᱩᱝᱠᱩ ᱟᱨ ᱦᱩᱭᱩᱜ ᱠᱟᱱ ᱛᱟᱢᱟ ᱪᱮᱬᱮ ᱪᱩᱯᱲᱤ ᱞᱟᱹᱭ ᱛᱮᱫᱚ ᱦᱮᱸ ᱡᱮᱢᱚᱱ ᱯᱟᱣᱨᱟ ᱠᱤᱥ ᱦᱩᱸ ᱯᱚᱛᱟᱢ ᱦᱮᱸ।
ᱦᱮᱸ
ᱟᱨ ᱦᱚᱦᱚ ᱱᱩᱠᱩ
ᱡᱮᱢᱚᱱ ᱜᱷᱟᱣᱲᱟ ᱟᱨ ᱯᱤᱭᱳ ᱪᱮᱬᱮ ᱦᱩᱱᱠᱩ ᱪᱮᱬᱮ ᱠᱚᱫᱚ ᱵᱟᱝ ᱠᱚ ᱧᱮᱞᱚᱜ ᱠᱟᱱᱟ ᱪᱮᱫᱟᱜ ᱜᱚᱝᱠᱮ?
ᱱᱩᱠᱩ ᱫᱚ ᱦᱮᱸ ᱟᱞᱮ ᱥᱮᱫ ᱦᱚᱸ ᱱᱩᱠᱩ ᱪᱮᱬᱮ ᱫᱚ ᱟᱢ ᱡᱟᱦᱟᱸ ᱪᱮᱬᱮ ᱠᱚ ᱪᱮᱬᱮ ᱪᱩᱯᱲᱤ ᱠᱚᱢ ᱞᱟᱹᱭ ᱠᱮᱜ ᱠᱚ ᱱᱩᱠᱩ ᱫᱚ ᱟᱹᱰᱤ ᱠᱚᱢ ᱜᱮᱠᱚ ᱧᱮᱞ ᱧᱟᱢᱚᱜ ᱠᱟᱱᱟ᱾ ᱢᱟᱱᱮ ᱟᱹᱰᱤ ᱡᱟᱹᱥᱛᱤ ᱠᱟᱭ ᱛᱮᱜᱮ ᱢᱟᱱᱮ ᱧᱮᱞ ᱵᱟᱝ ᱧᱟᱢ ᱞᱮᱠᱟ ᱜᱮ ᱟᱨᱠᱤ᱾ ᱱᱚᱣᱟ ᱫᱚ ᱦᱩᱭᱩᱜ ᱠᱟᱱ ᱛᱟᱵᱚᱱᱟ ᱱᱩᱠᱩᱣᱟᱜ ᱡᱟᱦᱟᱸ ᱟᱹᱰᱤ ᱱᱟᱯ ᱵᱷᱟᱜᱤ ᱠᱚ ᱧᱮᱞᱚᱜᱼᱟ ᱛᱚ ᱱᱩᱠᱩᱣᱟᱜ ᱡᱟᱦᱟᱸ ᱤᱞ ᱠᱚ ᱛᱟᱦᱮᱸᱱᱟ ᱡᱟᱦᱟᱸ ᱯᱷᱟᱠᱲᱟᱹᱜ ᱨᱮᱱᱟᱜ ᱤᱞ ᱠᱚ ᱛᱟᱯᱚᱨ ᱪᱩᱯᱤ ᱥᱮᱫ ᱨᱮᱱᱟᱜ ᱤᱞ ᱠᱚ ᱱᱚᱣᱟ ᱠᱚ ᱟᱹᱰᱤ ᱦᱚᱲ ᱫᱚ ᱱᱚᱣᱟ ᱠᱚ ᱩᱱᱠᱩ ᱜᱮᱠᱚ ᱥᱤᱠᱟᱨᱮᱜ ᱠᱚᱣᱟ᱾ ᱥᱮᱠᱚ ᱥᱮᱸᱫᱽᱨᱟᱭᱮᱜ ᱠᱚᱣᱟ᱾ ᱟᱫᱚ ᱚᱱᱟ ᱠᱚ ᱤᱭᱟᱹ ᱠᱟᱛᱮᱫ ᱠᱚ ᱟᱹᱰᱤ ᱮᱸ ᱤᱭᱟᱹ ᱨᱮᱠᱚ ᱟᱹᱠᱷᱨᱤᱧ ᱫᱟ ᱢᱟᱱᱮ ᱠᱟᱞᱳ ᱵᱟᱡᱟᱨᱤ ᱛᱮᱠᱚ ᱟᱹᱠᱷᱨᱤᱧᱮᱜ ᱠᱚᱣᱟ᱾ ᱟᱫᱚ ᱵᱟᱡᱟᱨ ᱠᱚᱨᱮᱜ ᱠᱚ ᱟᱹᱠᱷᱨᱤᱧᱮᱜ ᱠᱚᱣᱟ᱾ ᱚᱱᱟ ᱥᱟᱶ ᱛᱮ ᱱᱩᱠᱩᱣᱟᱜ ᱟᱹᱰᱤ ᱮᱱᱮᱢ ᱦᱚᱸ ᱮᱸᱻ ᱧᱮᱞ ᱧᱟᱢᱚᱜ ᱛᱟᱵᱚᱱᱟ ᱟᱵᱚᱣᱟᱜ ᱡᱤᱵᱽ ᱵᱟᱹᱭᱪᱤᱛ ᱪᱤᱛᱨᱚ ᱨᱮ ᱡᱟᱦᱟᱸ ᱞᱮᱠᱟ ᱧᱮᱞ ᱢᱮ ᱱᱩᱠᱩ ᱟᱞᱮ ᱥᱮᱫ ᱡᱟᱦᱟᱸ ᱞᱮᱠᱟ ᱱᱩᱠᱩ ᱮᱸᱻ ᱢᱟᱱᱮ ᱱᱩᱠᱩ ᱵᱚᱱᱟ ᱪᱮᱬᱮ ᱠᱤᱨᱤ ᱠᱤᱥᱱᱚ ᱪᱮᱬᱮ ᱛᱟᱨᱯᱚᱨ ᱱᱩᱠᱩ ᱠᱚᱸᱜ ᱱᱮᱛᱟᱨ ᱡᱟᱦᱟᱸ ᱞᱮᱠᱟ ᱮᱸ ᱵᱟᱹᱫ ᱠᱚᱨᱮ ᱱᱟᱜ ᱠᱟᱹᱢᱤ ᱠᱚ ᱦᱩᱭᱩᱜ ᱠᱟᱱᱟ ᱡᱮᱢᱚᱱ ᱱᱤᱛᱚᱜ ᱫᱚ ᱡᱟᱹᱯᱩᱫ ᱫᱤᱱ ᱫᱚ ᱦᱩᱲᱩ ᱵᱚᱱ ᱨᱚᱦᱚᱭᱟ ᱟᱫᱚ ᱚᱱᱟ ᱦᱳᱲᱳ ᱨᱚᱦᱚᱭ ᱨᱮᱫᱚ ᱟᱫᱚ ᱱᱩᱝᱠᱩ ᱚᱱᱮ ᱡᱟᱦᱟᱱ ᱱᱟᱦᱮᱞ ᱛᱮ ᱡᱟᱦᱟᱸᱱᱟᱜ ᱛᱮᱢ ᱥᱤᱭᱮᱫᱟ ᱱᱩᱠᱩ ᱵᱟᱹᱫᱽ ᱠᱚᱨᱮ ᱡᱟᱦᱟᱸ ᱞᱮᱠᱟ ᱱᱩᱠᱩ ᱠᱮᱸᱰᱨᱚᱝ ᱠᱚ ᱡᱟᱦᱟᱸᱭ ᱱᱚᱝᱠᱟᱱ ᱮᱸ ᱦᱳᱲᱳ ᱨᱮᱱᱟᱜ ᱡᱟᱦᱟᱸ ᱥᱟᱠᱟᱢ ᱠᱚᱠᱚ ᱡᱟᱦᱟᱸ ᱠᱚ ᱠᱷᱚᱛᱤᱭᱟ ᱱᱚᱝᱠᱟᱱ ᱡᱟᱦᱟᱸ ᱱᱩᱠᱩ ᱠᱤᱴ ᱯᱚᱛᱚᱝᱜᱚ ᱠᱚ ᱞᱟᱹᱭ ᱛᱮᱫᱚ ᱡᱟᱦᱟᱸ ᱱᱩᱠᱩ ᱛᱤᱡᱩ ᱠᱚ ᱢᱮᱱᱟᱜ ᱠᱚᱣᱟ ᱱᱩᱝᱠᱩ ᱠᱚ ᱥᱚᱥᱚᱨᱚᱡ ᱠᱚᱻ ᱱᱩᱠᱩ ᱦᱮᱸᱻ, ᱱᱩᱠᱩ ᱟᱫᱚ ᱠᱚᱻ ᱡᱚᱢ ᱠᱚᱣᱟ ᱠᱚᱻ ᱢᱟᱱᱮᱻ ᱡᱚᱢ ᱠᱚᱣᱟ ᱠᱚ ᱢᱟᱱᱮ ᱟᱵᱚᱣᱟᱜ ᱩᱸ ᱵᱷᱟᱜᱤ ᱜᱮ ᱟᱫᱚ ᱮᱸᱟᱸᱻ ᱚᱱᱟᱻ ᱠᱤᱴᱱᱟᱥᱚᱠ ᱥᱟᱨ ᱠᱚ ᱥᱮ ᱥᱯᱨᱮ ᱠᱚᱫᱚ ᱮᱢ ᱵᱟᱝ ᱦᱩᱭᱩᱜ ᱛᱟᱵᱚᱱᱟ ᱩᱱᱠᱩ ᱩᱱᱠᱩ ᱠᱚ ᱪᱮᱬᱮ - ᱪᱩᱯᱲᱤ ᱠᱚ ᱡᱚᱢᱮᱜ ᱠᱚᱣᱟ ᱟᱫᱚᱻ ᱚᱱᱟ ᱥᱟᱶᱛᱮ, ᱵᱷᱟᱜᱮ ᱞᱮᱠᱟ ᱜᱮ ᱢᱟᱱᱮ ᱵᱷᱟᱜᱮ ᱞᱮᱠᱟ ᱱᱚᱜᱚ ᱱᱚᱣᱟ ᱟᱵᱚᱣᱟᱜ ᱯᱷᱚᱥᱚᱞ ᱡᱟᱦᱟ ᱦᱳᱲᱳ ᱦᱩᱭᱮᱱ ᱛᱟᱢᱟ ᱡᱟᱦᱟᱱᱟᱜ ᱯᱷᱚᱥᱚᱞ ᱜᱮ, ᱱᱚᱣᱟ ᱵᱷᱟᱜᱮ ᱞᱮᱠᱟᱻᱜ ᱮᱻ ᱦᱩᱭᱩᱜ ᱛᱟᱵᱚᱱᱟ ᱟᱨᱠᱤ ᱵᱷᱟᱜᱮ ᱯᱷᱚᱞᱚᱱ ᱧᱮᱞ ᱧᱟᱢᱚᱜᱼᱟ
ᱟᱪᱪᱷᱟ ᱻ ᱟᱪᱪᱷᱟ
ᱜᱚᱝᱠᱮ ᱛᱟᱦᱚᱞᱮ ᱟᱯᱮ ᱥᱮᱫ ᱦᱚᱸ ᱱᱚᱝᱠᱟ ᱮᱸ ᱢᱮᱱᱟᱜ ᱠᱚᱣᱟ ᱛᱚ ᱛᱟᱦᱞᱮ ᱱᱩᱝᱠᱩᱣᱟᱜ ᱦᱚᱸ ᱠᱟᱹᱴᱤᱡ ᱟᱢ ᱦᱚᱸ ᱠᱟᱹᱴᱤᱡ ᱞᱟᱹᱭ ᱛᱟᱠᱚᱢ ᱱᱩᱝᱠᱩᱣᱟᱜ ᱮᱱᱮᱢ ᱠᱚ ᱥᱮ ᱟᱵᱚᱣᱟᱜ ᱱᱚᱣᱟᱻ ᱥᱟᱶᱛᱟᱨᱮ ᱪᱮᱫ ᱮᱱᱮᱢ ᱠᱚ ᱮᱢ ᱮᱫᱟ ᱥᱮ ᱟᱵᱚᱣᱟᱜ ᱥᱚᱢᱟᱡᱽ ᱨᱮ
ᱦᱩᱸ ᱱᱚᱜᱚᱭ ᱡᱟᱦᱟᱸ ᱞᱮᱠᱟᱢ ᱞᱟᱹᱭ ᱠᱮᱫᱟ ᱮᱸ ᱡᱮᱢᱚᱱ ᱦᱩᱲᱩ ᱠᱚ ᱡᱚᱢ ᱛᱟᱵᱩᱱᱟ ᱛᱸᱤᱡᱩᱻ ᱥ-ᱥᱚᱨᱚᱡ ᱮᱢᱟᱱᱻ ᱦᱮᱸ ᱩᱱᱠᱩ ᱠᱚ ᱪᱮᱬᱮ ᱠᱚᱦᱚᱸ ᱩᱱᱠᱩ ᱛᱤᱡᱩ ᱠᱚ ᱡᱚᱢᱮᱫ ᱠᱚᱣᱟ ᱛᱚᱵᱮᱭᱱᱟ ᱟᱵᱚᱣᱟᱜ ᱦᱚᱸ ᱯᱷᱚᱥᱚᱞ ᱵᱷᱟᱜᱮ ᱵᱚ ᱧᱟᱢ ᱮᱫᱟ ᱢᱮᱱᱠᱷᱟᱱᱻ ᱦᱮᱸ ᱢᱮᱱᱠᱷᱟᱱ ᱧᱮᱞᱚᱜ ᱠᱟᱱᱟ ᱡᱮ ᱱᱮᱛᱟᱨ ᱫᱚᱻ ᱪᱮᱬᱮ ᱪᱩᱯᱲᱤᱜ ᱦᱚᱸᱠᱚ ᱠᱚᱢ ᱤᱫᱤᱜ ᱠᱟᱱᱟ ᱫᱤᱱ - ᱫᱤᱱ ᱛᱮ
ᱦᱮᱸ
ᱤᱧ ᱦᱩᱰᱤᱧ ᱵᱤᱫᱟᱹᱞ ᱨᱮ ᱡᱟᱦᱟᱸ ᱞᱮᱠᱟᱧ ᱧᱮᱞ ᱟᱹᱜᱩᱭᱮᱜ ᱠᱚ ᱛᱟᱷᱮᱡ ᱪᱮᱬᱮ ᱪᱩᱯᱲᱤ ᱥᱮᱛᱟᱜ ᱠᱷᱚᱭ ᱟᱹᱰᱤ ᱢᱚᱸᱡᱽ ᱠᱚ ᱨᱟᱜᱟ ᱥᱮᱛᱟᱜ ᱨᱮᱻ ᱦᱩᱸ ᱚᱱᱠᱟ ᱵᱷᱳᱨ ᱠᱷᱚᱭᱜ ᱠᱚ ᱨᱟᱜ ᱜᱮᱭᱟᱻ ᱦᱩᱸ ᱟᱨ ᱱᱮᱛᱟᱨ ᱫᱚ ᱤᱧ ᱦᱚᱸᱧ ᱧᱮᱞ ᱮᱫᱟ ᱛᱤᱱᱟᱹᱜ ᱤᱧ ᱦᱟᱨᱟᱜ ᱤᱫᱤᱜ ᱠᱟᱱᱟ ᱩᱱᱟᱹᱜ, ᱪᱮᱬᱮ ᱪᱩᱯᱲᱩᱡ ᱠᱚᱦᱚᱸ ᱚᱱᱠᱟ ᱞᱮᱠᱟ ᱫᱚ ᱵᱟᱹᱧ ᱧᱮᱞ ᱧᱟᱢᱮᱜ ᱠᱚᱣᱟ ᱡᱟᱦᱟᱸ ᱛᱮᱫ ᱞᱮᱠᱟ ᱞᱟᱦᱟᱛᱮᱧ ᱧᱮᱞᱮᱜ ᱧᱟᱢ ᱠᱚ ᱛᱟᱦᱮ ᱜᱷᱟᱣᱨᱟ ᱪᱮᱬᱮᱻ ᱮᱭ ᱦᱩᱣᱮᱱ ᱛᱟᱢ ᱯᱤᱭᱳ ᱪᱮᱬᱮᱻ ᱦᱮᱸ, ᱱᱚᱜᱚ ᱱᱚᱝᱠᱟᱱ ᱠᱚ ᱪᱮᱬᱮ ᱫᱚᱻ ᱱᱮᱛᱟᱨ ᱫᱚ ᱟᱫᱚ ᱵᱟᱧ ᱧᱮᱞᱧᱢᱮᱫ ᱠᱚᱣᱟ ᱚᱱᱟᱻᱜᱮ ᱵᱟᱹᱧ ᱵᱩᱡᱽ ᱫᱟᱲᱮᱭᱟᱜ ᱠᱟᱱᱟ ᱱᱮᱛᱟᱨ ᱫᱚ ᱪᱮᱬᱮ ᱪᱩᱯᱲᱤᱡ ᱦᱚᱸ ᱵᱟᱹᱭ - ᱵᱟᱹᱭ ᱛᱮᱠᱚ ᱟᱫ ᱤᱫᱤᱜ ᱠᱟᱱᱟ ᱟᱨ ᱟᱵᱚᱣᱟᱜ ᱯᱷᱚᱞᱚᱱ ᱦᱚᱸ ᱚᱱᱟ ᱠᱷᱟᱹᱛᱤᱨ ᱛᱮ ᱵᱷᱟᱜᱤ ᱞᱮᱠᱟ ᱵᱟᱝ ᱦᱩᱭᱩᱜ ᱠᱟᱱ ᱛᱟᱵᱚᱱᱟᱻ ᱦᱩᱸ
ᱱᱩᱝᱠᱩ ᱪᱟᱵᱟ ᱞᱮᱠᱟ ᱻ ᱦᱮᱸ ᱜᱚᱝᱠᱮ ᱤᱧᱦᱚᱸ ᱟᱨ ᱱᱚᱜᱚᱭ ᱤᱧ ᱞᱟᱹᱭᱟᱜ ᱜᱮ ᱮᱸᱻᱮᱸ ᱚᱱᱟ ᱛᱟᱭᱚᱢ ᱟᱨᱦᱚᱸᱞᱟᱝ ᱠᱩᱠᱞᱤᱻ ᱟᱢ ᱥᱮᱜ ᱤᱧ ᱫᱚᱦᱚᱭᱟ ᱤᱧ ᱡᱟᱦᱟᱸ ᱞᱮᱠᱟ ᱟᱭ ᱱᱮᱛᱟᱨ ᱦᱟᱨᱟ ᱵᱩᱨᱩᱜ ᱠᱟᱱᱟ ᱵᱚᱱ ᱡᱟᱦᱟᱸ ᱵᱚᱱ ᱧᱮᱞ ᱧᱟᱢ ᱫᱟ
ᱦᱩᱸ
ᱟᱨ ᱛᱮ ᱫᱚ ᱡᱟᱦᱟ ᱞᱮᱠᱟ ᱟᱵᱚ ᱴᱟᱞᱚ - ᱴᱚᱞᱟ ᱠᱚᱨᱮᱜ ᱧᱮ ᱧᱟᱢ ᱟᱹᱰᱤ ᱢᱟᱨᱟᱝ - ᱢᱟᱨᱟᱝ ᱦᱟᱱᱮ ᱦᱤᱥᱟᱜ ᱫᱟᱨᱮ ᱛᱟᱢ ᱵᱟᱲᱮ ᱫᱟᱲᱮ ᱛᱟᱢ ᱟᱹᱰᱤ ᱱᱟᱱᱟ ᱦᱩᱱᱟᱹᱨ ᱫᱟᱨᱮ ᱠᱚ ᱛᱟᱦᱮᱸᱜ ᱱᱟ ᱱᱮᱛᱟᱨ ᱫᱚ ᱚᱱᱟ ᱫᱟᱨᱮ ᱠᱚᱵᱚᱱ᱾ ᱢᱟᱜ ᱟᱫᱤᱭᱮᱫᱟ ᱚᱱᱮ ᱵᱤᱨ ᱠᱚᱵᱚᱱ ᱢᱟᱜ ᱫᱟ ᱟᱫᱚ ᱩᱱᱠᱩ ᱡᱟᱦᱟᱛ᱾ ᱛᱟᱦᱮᱞᱱᱟᱜ ᱛᱟᱦᱮᱸ ᱨᱮᱱᱟᱜ ᱡᱟᱦᱟᱸ ᱨᱮᱠᱚ ᱛᱟᱦᱮᱱᱟ ᱟᱠᱚᱣᱟᱜ ᱡᱟᱦᱟᱸ ᱚᱲᱟᱜ ᱛᱟᱠᱚ ᱟᱠᱚᱣᱟᱜ ᱫᱚ ᱫᱟᱨᱮ ᱜᱮ ᱚᱲᱟᱜ ᱛᱟᱠᱚ ᱪᱮᱬᱮ ᱪᱩᱯᱨᱤᱭᱟᱜ ᱫᱚ ᱛᱚ ᱚᱱᱟ ᱟᱠᱚᱣᱟᱜ ᱚᱲᱟᱜ ᱜᱮ ᱡᱚᱠᱷᱚ ᱩᱱ ᱟᱫᱚ ᱵᱚᱱᱻ ᱤᱡᱮ ᱛᱟᱥᱮᱻᱜ ᱱᱚᱣᱟ ᱵᱚᱱ ᱮᱸ ᱨᱟᱹᱯᱩᱫ ᱮᱜ ᱛᱟᱠᱚᱣᱟ ᱛᱟᱦᱚᱞᱮ ᱟᱫᱚ ᱩᱝᱠᱩ ᱟᱫᱚ ᱛᱟᱦᱮᱸ ᱨᱮᱱᱟᱜ ᱡᱟᱭᱜᱟ ᱵᱟᱠᱚ ᱧᱟᱢ ᱫᱟ ᱟᱫᱚ ᱚᱱᱠᱟᱜᱮ ᱛᱟᱦᱮᱸᱱᱟᱜ ᱡᱟᱭᱜᱟ ᱵᱟᱠᱚ ᱧᱟᱢ ᱠᱷᱟᱱ ᱩᱱᱠᱩ ᱫᱚ᱾ ᱮᱴᱟᱜ ᱥᱮᱜ ᱡᱟᱦᱟᱸ ᱢᱟᱨᱟᱝᱼᱢᱟᱨᱟᱝ ᱫᱟᱨᱮ ᱠᱚ ᱢᱮᱱᱟᱜᱼᱟ ᱟᱫᱚ ᱟᱵᱚ ᱥᱮᱜ ᱫᱚ ᱦᱚᱸᱠ ᱛᱮᱠᱚ ᱪᱟᱞᱟᱜ ᱠᱟᱱᱟ ᱟᱫᱚ ᱚᱱᱟᱛᱮ ᱩᱱᱠᱩ ᱦᱚᱸ ᱟᱫᱚ ᱮᱸᱡᱟᱥᱛᱤ ᱠᱟᱭᱛᱮ ᱛᱮ ᱵᱟᱵᱚᱱ ᱧᱮᱞ ᱧᱟᱢ ᱫᱟᱲᱮᱣᱟᱠᱚ ᱠᱟᱱᱟ
ᱦᱮᱸ
ᱜᱚᱝᱠᱮ ᱪᱮᱫ ᱮᱢ ᱞᱟᱹᱭᱮᱫ ᱛᱷᱮᱜ ᱛᱟᱦᱚᱞᱮ ᱟᱢ ᱟᱨᱦᱚᱸ ᱞᱟᱹᱭ ᱛᱟᱞᱟᱝ ᱢᱮ?
ᱱᱚᱣᱟ ᱫᱚ ᱡᱚᱛᱷᱟᱛ ᱠᱟᱛᱷᱟ ᱜᱮᱢ ᱞᱟᱹᱭ ᱠᱟᱜᱼᱟ ᱱᱮᱛᱟᱨ ᱫᱚ ᱵᱤᱨᱼᱵᱩᱨᱩ ᱠᱚᱠᱚ ᱢᱟᱜ ᱥᱟᱯᱷᱟᱭ ᱫᱟᱛᱚ᱾ ᱦᱚᱸ ᱚᱲᱟᱜ ᱠᱚᱠᱚ ᱵᱮᱱᱟᱣ ᱮᱫᱟ ᱦᱮᱸ ᱪᱮᱬᱮ ᱪᱩᱯᱲᱤ ᱦᱚᱸ ᱛᱟᱦᱮᱸᱱᱟ ᱦᱚᱸ ᱟᱫᱚ᱾ ᱦᱩᱸ ᱦᱩᱸᱵᱟᱝᱠᱚ ᱧᱟᱢ ᱫᱟ ᱚᱠᱟ ᱨᱮᱠᱚ ᱛᱟᱦᱮᱱᱟ᱾ ᱩᱱᱠᱩ ᱡᱟᱦᱟᱸ ᱫᱟᱨᱮ ᱨᱮᱠᱚ ᱛᱟᱦᱮᱱ ᱠᱟᱱᱟ ᱚᱱᱟ ᱫᱟᱨᱮᱜ ᱜᱮ ᱵᱚᱱ ᱟᱠᱩ ᱢᱟᱜ ᱫᱟ
ᱦᱮᱸ
ᱵᱟᱝ ᱟᱵᱚᱣᱟᱜ ᱦᱚᱸ ᱫᱟᱨᱮ ᱠᱷᱟᱹᱛᱤᱨ ᱛᱮ ᱟᱵᱚ ᱦᱚᱸ ᱩᱥ ᱚᱥᱩᱵᱤᱫᱟ ᱦᱩᱭᱩᱜ ᱛᱟᱵᱚᱱᱟ ᱦᱮᱸ
ᱦᱮᱸ
ᱡᱮᱢᱚᱱ ᱥᱟᱦᱮᱸᱫ ᱵᱚᱱ ᱦᱟᱛᱟᱣ ᱫᱟ ᱚᱱᱟ ᱠᱚᱦᱚᱸ ᱛᱚ ᱫᱟᱨᱮ ᱠᱷᱟᱹᱛᱤᱨ ᱛᱮᱜᱮ ᱵᱟᱝᱠᱷᱟᱱ ᱫᱚ ᱫᱟᱨᱮ ᱵᱟᱝ ᱛᱟᱦᱮᱸ ᱞᱮᱱᱠᱷᱟᱱ ᱟᱵᱚ ᱦᱚᱸ ᱥᱟᱦᱮᱫ ᱵᱟᱵᱚᱱ ᱧᱟᱢᱟ᱾
ᱦᱩᱸ
ᱥᱩᱫᱩ ᱢᱟᱹᱱᱢᱤ ᱢᱚᱛᱚ ᱫᱚ ᱵᱟᱝ ᱥᱩᱫᱷᱩ ᱢᱟᱹᱱᱢᱤ ᱫᱚ ᱵᱟᱝ ᱡᱤᱵᱽᱡᱤᱭᱟᱹᱞᱤᱭᱟᱜ ᱦᱚᱸ ᱚᱥᱩᱵᱤᱫᱷᱟ ᱦᱩᱭᱩᱜ ᱠᱟᱱ ᱛᱟᱠᱚᱣᱟ
ᱩᱠᱩᱨᱣᱟ ᱚᱠᱟ ᱥᱮᱫ ᱛᱮ ᱪᱮᱫ ᱪᱚᱝ ᱮᱸ ᱟᱵᱚ ᱦᱚᱸ ᱟᱨᱦᱚᱸ ᱡᱟᱦᱟᱸ ᱱᱩᱝᱠᱩ᱾ ᱟᱵᱚᱣᱟᱜ ᱦᱮᱸᱡᱟᱦᱟᱸ ᱜᱩᱰᱩ ᱠᱚ ᱛᱟᱯᱚᱨ ᱟᱨᱦᱚᱸ ᱱᱟᱱᱟᱱ ᱮᱸ ᱤᱭᱟᱹ ᱠᱚ ᱢᱮᱱᱟᱜ ᱠᱚᱣᱟ ᱱᱩᱠᱩ ᱪᱩᱛ ᱛᱟᱯᱚᱨ ᱱᱩᱝᱠᱩ ᱦᱚᱸ ᱟᱵᱚ ᱵᱚᱱ ᱧᱮᱞ ᱧᱟᱢ ᱠᱚᱣᱟ᱾ ᱡᱮ ᱮᱸ ᱟᱵᱚᱣᱟᱜ ᱚᱱᱮ ᱡᱚᱠᱷᱚᱱ ᱦᱩᱲᱳ ᱵᱟᱝ ᱡᱟᱦᱟᱱᱟᱜ ᱯᱷᱚᱥᱚᱞ ᱠᱷᱮᱛ ᱛᱮᱜᱮ ᱱᱩᱝᱠᱩ ᱫᱚ ᱟᱹᱰᱤ ᱠᱚ ᱠᱷᱚᱛᱤᱣᱟ ᱠᱷᱚᱛᱤ ᱢᱮᱱ ᱠᱷᱚ ᱠᱷᱚᱛᱤ ᱢᱮᱱ ᱛᱮᱫᱚ ᱱᱩᱝᱠᱩ ᱦᱩᱲᱩ ᱠᱚᱠᱚ ᱡᱚᱢᱟ ᱟᱹᱰᱤ ᱯᱷᱚᱥᱚᱞ ᱨᱮᱱᱟᱜ ᱦᱟᱱᱮ ᱡᱟᱦᱟᱱᱟᱜ ᱟᱹᱞᱩ ᱦᱩᱭᱮᱱ ᱛᱟᱢᱟ ᱡᱟᱦᱟᱱᱟᱜ ᱥᱚᱵᱡᱤ᱾ ᱡᱟᱦᱟ ᱞᱮᱠᱟ ᱫᱚ ᱵᱮᱸᱜᱟᱲ ᱠᱚ ᱯᱚᱴᱚᱞ ᱠᱚ ᱱᱚᱣᱟ ᱠᱚᱦᱚᱸ ᱠᱚ ᱡᱚᱢ ᱵᱟᱹᱲᱤᱡ ᱡᱟ ᱱᱤᱭᱟᱹ ᱠᱷᱟᱹᱛᱤᱨ ᱛᱚᱣᱚ ᱠᱚᱦᱚᱸ ᱦᱟᱸᱜ ᱫᱟᱨᱮ ᱯᱟᱞᱟ᱾ ᱠᱚᱵᱚᱱ ᱢᱟᱜ ᱥᱟᱯᱷᱟᱭᱮᱫᱟ ᱵᱤᱨ ᱜᱟᱡᱟᱲ ᱠᱚᱵᱚᱱ᱾ ᱮᱸ ᱥᱟᱯᱷᱟᱭᱮᱫᱟ ᱟᱫᱚ ᱛᱚᱭᱳ ᱠᱚᱦᱚᱸ ᱛᱟᱦᱮᱱᱟᱜ ᱡᱟᱭᱜᱟ ᱵᱟᱠᱚ ᱧᱟᱢᱫᱟ ᱩᱱᱠᱩ ᱛᱚᱣᱚᱫᱚ ᱪᱮᱫ ᱠᱚ ᱪᱤᱠᱟᱹᱭᱟ ᱩᱱᱠᱩ ᱡᱟᱦᱟᱸᱭ ᱧᱤᱫᱟᱹ ᱵᱮᱲᱟ ᱱᱩᱝᱠᱩ ᱡᱟᱦᱟᱸᱭ ᱩᱱᱠᱩ ᱜᱩᱰᱩ ᱛᱟᱢ ᱪᱩᱛ ᱛᱟᱢ ᱱᱩᱠᱩ ᱠᱚ ᱥᱮᱸᱫᱽᱨᱟ ᱠᱚᱣᱟ ᱠᱚ ᱡᱚᱢ ᱾ ᱡᱚᱢ ᱠᱚᱣᱟ ᱠᱚ ᱚᱱᱟ ᱠᱷᱮᱛᱨᱮ ᱟᱵᱚᱣᱟᱜ ᱯᱷᱚᱥᱚᱞ ᱠᱚ ᱟᱹᱰᱤ ᱱᱟᱯᱟᱭ ᱛᱮ ᱛᱟᱦᱮᱱ ᱠᱟᱱ ᱛᱮ ᱢᱤᱫᱴᱤᱡ ᱦᱮᱸ ᱢᱤᱫᱴᱤᱡ ᱦᱮᱸ ᱟᱵᱚᱣᱟᱜ ᱡᱤᱵᱽ ᱵᱳᱭᱪᱤᱛᱨᱚ ᱢᱤᱫᱴᱤᱡ ᱦᱮᱸ ᱢᱟᱱᱮ ᱢᱤᱫᱴᱤᱡ ᱮᱱᱮᱢ ᱛᱟᱦᱮᱱ ᱠᱟᱱ ᱛᱟᱠᱚ ᱛᱟᱦᱮᱸ ᱟᱠᱚ ᱟᱜ ᱟᱫᱚ ᱱᱚᱝᱠᱚ ᱵᱚᱱ ᱢᱟᱜ ᱥᱟᱯᱷᱟᱭ ᱫᱟ ᱥᱮ ᱩᱡᱟᱲ ᱮᱫ ᱛᱟᱠᱚᱣᱟᱵᱚᱱ ᱟᱠᱚ ᱚᱲᱟᱜ ᱠᱚ ᱟᱫᱚ ᱚᱱᱠᱟ ᱦᱚᱸ ᱛᱩᱭᱩ ᱠᱚᱦᱚᱸ ᱟᱫᱚ ᱠᱚ ᱵᱤᱞᱩᱯᱛᱚ ᱪᱟᱵᱟᱜ ᱠᱟᱱᱟ ᱟᱫᱚ ᱱᱚᱝᱠᱟ ᱦᱚ ᱟᱵᱚ ᱦᱚᱸ ᱯᱷᱚᱥᱚᱞ ᱠᱚ ᱵᱟᱹᱲᱤᱡᱚᱜ ᱠᱟᱱ ᱛᱟᱵᱚᱱᱟ ᱟᱨᱠᱤ
ᱡᱚᱛᱷᱟᱛ ᱠᱟᱛᱷᱟᱢ ᱞᱟᱹᱭ ᱠᱮᱫᱟ ᱜᱚᱢᱠᱮ ᱱᱚᱣᱟ ᱫᱚ ᱦᱮᱸ ᱚᱱᱠᱟ ᱩᱱᱠᱩᱣᱟᱜ ᱚᱲᱟᱜ ᱫᱩᱣᱟᱹᱨ ᱛᱮᱵᱚᱱ ᱡᱚᱛᱚ ᱵᱚᱱ ᱢᱟᱜ ᱞᱟᱹᱫᱩᱲ ᱮᱫᱟ ᱟᱨ ᱟᱵᱚᱣᱟᱜ ᱚᱲᱟᱜ ᱫᱩᱣᱟᱹᱨ ᱫᱚᱵᱚᱱ ᱵᱮᱱᱟᱣᱮᱫ ᱛᱟᱵᱚᱱᱟ ᱦᱮᱸ
ᱦᱮᱸ
ᱱᱚᱜᱼᱚ ᱱᱚᱝᱠᱟ ᱦᱩᱭᱩᱜ ᱠᱟᱱᱟ ᱟᱨ ᱱᱮᱛᱚᱝ ᱫᱚ ᱫᱤᱱ ᱫᱤᱱᱛᱮ ᱧᱮᱞᱚᱜ ᱠᱟᱱᱟ ᱟᱵᱚ ᱦᱚᱲ ᱦᱚᱸᱵᱚᱱ ᱥᱟᱸᱜᱮᱜ ᱠᱟᱱᱟ ᱵᱚᱱ ᱟᱵᱚ ᱦᱚᱸ ᱚᱲᱟᱜ ᱫᱩᱣᱟᱹᱨ ᱵᱮᱱᱟᱣ ᱞᱟᱜᱟᱣ ᱵᱚᱱᱟ ᱦᱩᱸ
ᱦᱩᱸ
ᱟᱨ ᱦᱩᱭᱩᱜ ᱠᱟᱱ ᱛᱟᱢᱟ ᱡᱮᱢᱚᱱ ᱥᱟᱯᱷᱟᱭ ᱛᱟᱵ ᱚ ᱫᱟᱨᱮ ᱠᱚ ᱟᱨ ᱦᱮᱱᱮ ᱱᱤᱭᱟᱹ ᱨᱮᱱᱟᱜ ᱠᱟᱹᱨᱠᱷᱟᱱᱟ ᱠᱚᱠᱚ ᱵᱮᱱᱟᱣᱮᱫᱼᱟ
ᱟᱨ ᱡᱮᱢᱚᱱ ᱵᱚᱱ ᱞᱟᱹᱫᱟ ᱱᱮᱛᱟᱨ ᱫᱚ ᱟᱨ ᱡᱮᱢᱚᱱ ᱦᱟᱥᱟ ᱡᱚᱛᱚ ᱡᱤᱭᱟᱹᱞᱤ ᱞᱮᱠᱟ ᱜᱮᱠᱚ ᱱᱟᱥᱟᱜ ᱠᱟᱱᱟ ᱡᱮᱢᱚᱱ ᱦᱟᱥᱟ ᱥᱟᱨ ᱵᱚᱱ ᱮᱢᱟᱜ ᱠᱟᱱᱟ ᱞᱮᱸᱰᱮᱡ ᱦᱚᱸᱠᱚ ᱜᱩᱡᱩᱜ ᱠᱟᱱᱟ ᱞᱮᱸᱰᱮᱡ ᱦᱚᱛᱮᱫ ᱛᱮ ᱟᱵᱚᱣᱟᱜ ᱦᱳᱲᱳ ᱱᱟᱯᱟᱭ ᱦᱩᱭᱩᱜ ᱛᱟᱦᱮᱸᱜ ᱦᱮᱸ
ᱩᱱᱠᱩ ᱦᱚᱸ ᱟᱫᱚ ᱦᱟᱱᱟ ᱥᱟᱨ ᱵᱚᱱ ᱮᱢᱟᱜ ᱠᱟᱱ ᱛᱮ ᱩᱱᱠᱩ ᱦᱚᱸ ᱟᱫᱚ ᱠᱚ ᱜᱩᱡᱩᱜ ᱠᱟᱱᱟ
ᱦᱮᱸ ᱚᱱᱟ ᱦᱚᱸ ᱡᱚᱛᱷᱟᱛ ᱠᱟᱛᱷᱟ ᱠᱟᱱᱟ ᱱᱚᱝᱠᱟ ᱱᱩᱠᱩ ᱦᱚᱸ ᱵᱟᱠᱚ ᱧᱮᱞ ᱧᱟᱢᱚᱜ ᱠᱟᱱᱟ ᱚᱱᱟ ᱥᱟᱶᱛᱮ ᱱᱚᱣᱟ ᱨᱮᱱᱟᱜ
ᱦᱚᱜ-ᱚᱭ ᱡᱮᱢᱚᱱ ᱦᱚᱜ-ᱚᱭ ᱠᱤᱪᱷᱩ ᱫᱤᱱ ᱞᱮ ᱚᱱᱠᱟ ᱞᱟᱹᱭ ᱫᱟᱞᱮ ᱦᱟᱹᱠᱩ ᱵᱟᱹᱲᱥᱤ ᱵᱚᱱ ᱪᱟᱞᱟᱜ-ᱟ ᱛᱚ ᱵᱟᱹᱲᱥᱤ ᱠᱚᱞᱮ ᱢᱟᱜ ᱠᱮᱫ ᱛᱮ ᱵᱮᱱᱟᱣ ᱠᱮᱫᱟ ᱞᱮ ᱦᱮᱸ ᱛᱟᱯᱚᱨᱮ ᱞᱮᱸᱰᱮᱡ ᱦᱚᱸ ᱯᱟᱸᱡᱟᱹᱭᱮᱫ ᱠᱚᱣᱟᱞᱮ ᱞᱟᱭᱫᱟᱞᱮ ᱞᱮᱸᱰᱮᱡ ᱦᱚᱸ ᱵᱟᱝᱠᱚ ᱧᱟᱢᱚᱜ ᱠᱟᱱᱟ ᱛᱟᱦᱚᱞᱮ ᱠᱷᱟᱱ ᱫᱚ ᱚᱱᱮ ᱜᱩᱦᱩᱢ ᱞᱮ ᱚᱱᱟ ᱟᱴᱟ ᱞᱮ ᱥᱤᱯᱤ ᱠᱮᱫ ᱛᱮ ᱚᱱᱟ ᱛᱮᱜᱮ ᱦᱟᱹᱠᱩ ᱵᱟᱹᱲᱥᱤ ᱞᱮ ᱪᱟᱞᱟᱣᱱᱟ
ᱦᱮᱸ ᱦᱮᱸ ᱱᱤᱭᱟᱹ ᱦᱚᱸ ᱡᱚᱛᱷᱟᱛ ᱠᱟᱛᱷᱟ ᱞᱮᱸᱰᱮᱡ ᱠᱚ ᱵᱟᱠᱚ ᱧᱟᱢᱚᱜ ᱠᱟᱱᱟ ᱟᱨᱦᱚᱸ ᱪᱮᱬᱮ ᱪᱩᱯᱲᱤ ᱨᱮᱱᱟᱜ ᱤᱧ ᱞᱟᱹᱭᱟ ᱱᱩᱠᱩ ᱪᱮᱫ ᱞᱮᱠᱟᱛᱮ ᱟᱵᱚᱣᱟᱜ ᱱᱚᱣᱟ ᱯᱚᱨᱤᱵᱮᱥ ᱯᱚᱨᱤᱵᱮᱥ ᱟᱵᱚᱣᱟᱜ ᱱᱚᱣᱟ ᱥᱟᱶᱛᱟᱨᱮ ᱪᱮᱫᱠᱟ ᱟᱠᱚ ᱵᱷᱟᱜᱮ ᱮᱱ ᱵᱷᱟᱜᱮ ᱠᱟᱹᱢᱤ ᱠᱚ ᱠᱚᱨᱟᱣᱫᱟ ᱡᱟᱦᱟᱸ ᱞᱮᱠᱟ ᱟᱵᱚ ᱵᱚᱱ ᱵᱟᱰᱟᱭᱟ ᱪᱮᱬᱮ ᱪᱩᱯᱲᱤ ᱫᱚ ᱮᱜ ᱱᱟᱱᱟ ᱦᱩᱱᱟᱹᱨ ᱡᱚ ᱠᱚ ᱡᱚᱢᱟ ᱫᱟᱨᱮ ᱨᱮᱱᱟᱜ ᱡᱚ ᱠᱚ ᱡᱟᱦᱟᱸ ᱫᱚ ᱟᱵᱚ ᱢᱟᱹᱱᱢᱤ ᱫᱚ ᱵᱟᱵᱚᱱ ᱡᱚᱢᱟ ᱟᱨ ᱚᱱᱟ ᱫᱟᱨᱮ ᱡᱟᱦᱟᱸ ᱞᱮᱠᱟ ᱵᱟᱲᱮ ᱫᱟᱲᱮ ᱛᱟᱢ ᱦᱮᱥᱟᱜ ᱫᱟᱲᱮ ᱱᱚᱣᱟ ᱫᱟᱨᱮ ᱨᱮᱱᱟᱜ ᱡᱚ ᱠᱚᱫᱚ ᱟᱵᱚ ᱫᱚ ᱵᱟᱵᱚᱱ ᱡᱚᱢᱟ ᱪᱮᱬᱮ ᱪᱤᱯᱲᱤ ᱠᱚ ᱡᱚᱢᱟ ᱱᱩᱝᱠᱩ ᱫᱚ ᱪᱮᱫ ᱠᱚ ᱪᱤᱠᱟᱹᱭᱮᱫᱟ ᱪᱮᱬᱮ ᱠᱚ ᱚᱱᱠᱟ ᱚᱱᱟ ᱮ ᱡᱚ ᱠᱚᱠᱚ ᱡᱚᱢ ᱮᱫᱟ ᱡᱚᱢᱮᱫ ᱠᱷᱟᱱ ᱠᱚ ᱟᱨ ᱡᱚᱛ ᱛᱚ ᱵᱟᱠᱚ ᱡᱚᱢ ᱫᱟᱲᱮᱭᱟᱜ ᱠᱟᱱᱟ ᱟᱫᱚ ᱚᱱᱟ ᱠᱚ ᱟᱠᱚᱨᱮ ᱡᱟᱦᱟᱸ ᱨᱮᱠᱚ ᱛᱩᱠᱩᱭᱮᱫᱟ ᱥᱮ ᱪᱤᱠᱟᱹᱭ ᱫᱟᱠᱚ ᱡᱟᱦᱟᱸᱨᱮ ᱟᱠᱚ ᱚᱲᱟᱜ ᱢᱮᱱᱟᱜ ᱛᱟᱠᱚᱣᱟ ᱟᱨᱠᱤ ᱚᱸᱰᱮ ᱠᱚ ᱤᱫᱤᱭᱮᱫᱟ ᱤᱫᱤ ᱤᱫᱤᱛᱮ ᱡᱟᱦᱟᱸ ᱞᱮᱠᱟ ᱧᱩᱨᱮᱱ ᱛᱟᱠᱚᱣᱟ ᱢᱟᱱᱮ ᱟᱭᱟᱜ ᱢᱚᱪᱟᱛᱮ ᱤᱫᱤᱭᱮᱫᱟᱭ ᱤᱫᱤ ᱤᱫᱤᱭᱛᱮ ᱚᱠᱚᱭ ᱠᱚ ᱞᱟᱛᱟᱨᱮ ᱧᱩᱨᱩᱭᱮᱱᱟ ᱚᱸᱰᱮ ᱟᱫᱚ ᱫᱟᱨᱮ ᱥᱟᱹᱜᱩᱱ ᱱᱟᱥᱮ ᱨᱟ ᱵᱮᱱᱟᱣᱱᱟ ᱢᱤᱫᱴᱤᱡ ᱢᱟᱨᱟᱝ ᱫᱟᱨᱮ ᱚᱱᱠᱟ ᱠᱟᱛᱮ ᱟᱹᱰᱤ ᱮᱱᱮᱢ ᱠᱚ ᱮᱢᱫᱟ ᱩᱱᱠᱩ ᱮ ᱪᱮᱬᱮ ᱪᱮᱲᱮ ᱪᱩᱯᱩᱨᱤᱡ ᱠᱚ
ᱟᱪᱪᱷᱟ ᱟᱪᱷᱟ ᱦᱮᱸ ᱚᱱᱠᱟ ᱜᱮ ᱩᱱᱠᱩ ᱠᱷᱟᱹᱛᱤᱨ ᱛᱮᱜᱮ ᱡᱮᱢᱚᱱ ᱦᱟᱸᱰᱮ ᱱᱟᱰᱮ ᱮᱭ ᱡᱮᱢᱚᱱ ᱦᱩᱭᱩᱜ ᱠᱟᱱ ᱛᱟᱢᱟ ᱛᱩᱲ ᱠᱩᱰᱩ ᱦᱮᱸ